ᱦᱢ ᱦᱢ ᱡᱚᱦᱟᱨ ᱜᱮ ᱜᱚᱢᱠᱮ ᱾ ᱦᱳᱭ ᱦᱳᱭ ᱟᱫᱚ ᱨᱚᱲ ᱠᱚᱫᱚ ᱟᱸᱡᱚᱢ ᱴᱷᱤᱠᱟᱹᱜ ᱠᱟᱱᱟ ᱛᱚ ᱟᱹᱞᱤᱧᱟᱜ?
ᱦᱮᱞᱳ ᱦᱮᱸ ᱞᱟᱹᱭ ᱫᱟᱹᱞᱤᱧ
ᱦᱮᱸ ᱦᱮᱸ ᱞᱟᱹᱭ ᱫᱟᱼᱼ
ᱦᱮᱞᱳ ᱾
ᱟᱹᱵᱤᱱᱟᱜ ᱠᱟᱹᱡ ᱪᱩᱞᱩᱝ ᱦᱮᱸ ᱱᱮᱴᱣᱟᱹᱠ ᱠᱟᱹᱡ ᱪᱩᱞᱩᱝ ᱼᱼ ᱦᱮᱸ ᱞᱟᱹᱭ ᱫᱟᱞᱤᱧ ᱟᱸᱡᱚᱢ ᱫᱟᱵᱤᱱ? ᱦᱮᱸ ᱟᱹᱞᱤᱧᱟᱜ ᱢᱟ ᱱᱮᱴᱣᱟᱨᱠ ᱴᱷᱤᱠ ᱜᱮ ᱛᱟᱹᱞᱤᱧᱟ ᱾ ᱨᱮ ᱟᱹᱞᱤᱧᱟᱜ ᱢᱟ ᱱᱮᱴᱣᱟᱨᱠ ᱴᱷᱤᱠ ᱜᱮ ᱛᱟᱹᱞᱤᱧᱟ ᱾
ᱮᱱᱛᱮᱜ ᱚᱸ ᱦᱮᱸ ᱛᱚ ᱛᱟᱦᱚᱞᱮ ᱟᱹᱞᱤᱧᱟᱜ ᱜᱮ ᱦᱚᱭᱛᱳ ᱠᱟᱹᱴᱤᱡ ᱮᱸ ᱯᱨᱚᱵᱞᱮᱢ ᱫᱟ ᱮᱸ ᱟᱫᱚ ᱨᱤᱢᱤᱞ ᱦᱚᱸᱼᱼ ᱜᱚᱝᱠᱮ ᱛᱮᱦᱮᱧ ᱦᱮᱸ ᱛᱟᱦᱚᱞᱮ ᱜᱚᱝᱠᱮ ᱟᱯᱮ ᱥᱮᱫ ᱫᱚ ᱦᱚᱭ ᱦᱤᱸᱥᱤᱫ ᱠᱚ ᱪᱮᱫ ᱞᱮᱠᱟ ᱫᱟᱜ ᱵᱟᱲᱟᱭ ᱫᱟᱭ ᱥᱮ ᱵᱟᱝ?
ᱦᱮᱸ ᱜᱚᱢᱠᱮ ᱛᱮᱦᱮᱧ ᱥᱮᱛᱟᱜ ᱠᱷᱚᱱ ᱜᱮ ᱫᱟᱜ ᱟᱞᱮ ᱠᱟᱱᱟᱭ ᱱᱤᱛᱚᱜ ᱜᱮ ᱦᱟᱸᱜ ᱨᱤᱢᱤᱞ ᱫᱚᱼᱼ ᱛᱷᱤᱨ ᱟᱠᱟᱱᱟᱭ ᱟᱨᱠᱤ ᱾
ᱮᱛᱚ ᱜᱚᱝᱠᱮ ᱦᱮᱞᱳ ᱾ ᱨᱚᱲ ᱞᱤᱧ ᱟᱸᱡᱚᱢ ᱫᱟ ᱾ ᱠᱮᱫᱟ ᱥᱮ ᱪᱮᱫ ᱴᱟᱣᱟᱨ ᱫᱚ ᱧᱮᱞ ᱫᱚ ᱧᱮᱞᱚᱜ ᱠᱟᱱᱟ ᱛᱚ, ᱦᱮᱞᱳ ᱾ ᱦᱮᱞᱳ